ᱦᱮᱞᱳ ᱦᱮᱞᱳ ᱦᱮᱸᱻ ᱡᱚᱦᱟᱨ ᱜᱮ-
ᱦᱮᱞᱳ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱ ᱜᱮᱭᱟ
ᱵᱮᱥ ᱴᱷᱤᱠ ᱛᱮ ᱜᱮ ᱛᱚ ᱟᱸᱡᱚᱢᱚᱜ ᱠᱟᱱᱟ ᱟᱹᱞᱤᱧ ᱟᱜ ᱨᱚᱲ?
ᱦᱮᱸ ᱟᱸᱡᱚᱢᱚᱜ ᱠᱟᱱ ᱜᱮᱭᱟ ᱟᱹᱞᱤᱧ ᱟᱜ ᱟᱸᱡᱚᱢᱚᱜ ᱠᱟᱱᱟ?
ᱦᱚᱭ ᱟᱸᱡᱚᱢᱚᱜ ᱠᱟᱱ ᱜᱮᱭᱟ ᱠᱞᱤᱭᱟᱹᱨ ᱜᱮᱭᱟ ᱛᱚ?
ᱦᱮᱸ
ᱚᱱᱟᱜᱮ ᱤᱧ ᱞᱤᱧ ᱞᱟᱹᱭᱮᱫᱼᱟ ᱠᱤ ᱚᱱᱟ ᱜᱮ ᱞᱤᱧ ᱞᱟᱹᱭᱮᱜᱼᱟ ᱠᱤ ᱠᱞᱤᱭᱟᱹᱨ ᱜᱮ ᱟᱸᱡᱚᱢᱚᱜ ᱠᱟᱱᱟ ᱛᱚ?
ᱦᱮᱸ ᱠᱤᱞᱤᱭᱟᱨ ᱜᱮ ᱧᱟᱢᱚᱜ ᱠᱟᱱᱟ, ᱟᱨ ᱟᱞᱤᱧᱟᱜ ᱨᱚᱲ ᱟᱡᱚᱢᱚᱜ ᱠᱟᱱ ᱜᱮᱭᱟ ᱛᱚ?
ᱟᱸᱡᱚᱢᱚᱜ ᱠᱟᱱᱟ ᱾
ᱟᱪᱪᱷᱟ ᱛᱟᱞᱦᱮ ᱪᱮᱫ ᱠᱚᱵᱮᱱ ᱪᱤᱠᱟᱹ ᱵᱟᱲᱟᱭᱮᱫᱟ
ᱪᱮᱫ ᱦᱚᱸ ᱵᱟᱝᱜᱮ ᱱᱚᱜᱼᱚᱭ ᱱᱤᱛᱚᱜ ᱫᱚ ᱫᱩᱲᱩᱵ ᱵᱟᱲᱟ ᱠᱚᱜᱮ ᱦᱩᱭ ᱵᱟᱲᱟᱣᱟᱠᱟᱱᱟ ᱟᱹᱰᱤ ᱡᱳᱨᱮ ᱫᱟᱜ ᱮᱫ ᱠᱟᱱ ᱛᱟᱦᱮᱱᱟ ᱢᱮᱫ ᱜᱷᱟᱹᱲᱤ ᱫᱚ ᱟᱫᱚ ᱚᱱᱟ ᱠᱷᱟᱱᱛᱮ ᱩᱰᱩᱠ ᱠᱚᱦᱚᱸ ᱵᱟᱭ ᱜᱟᱱᱚᱜ ᱠᱟᱱ ᱛᱟᱦᱮᱱᱟ
ᱟᱪᱪᱷᱟ
ᱦᱳᱭ ᱟᱨ ᱠᱷᱮᱛ ᱠᱚ ᱠᱟᱹᱢᱤ ᱠᱚᱫᱚ ᱱᱟᱦᱟᱜ ᱟᱹᱣᱨᱤ ᱞᱮ ᱮᱦᱚᱵ-ᱛᱮᱦᱚᱵᱚᱜᱼᱟ ᱩᱱᱟᱹᱜ ᱜᱟᱱ ᱫᱚ ᱵᱟᱭ ᱫᱟᱜ ᱟᱞᱮ ᱠᱟᱱᱟ ᱩᱱᱟ ᱠᱷᱟᱹᱞᱤ ᱦᱚᱲ ᱞᱚᱦᱚᱫᱚᱜ ᱞᱮᱠᱟᱜᱮ ᱫᱟᱜ ᱮᱜ ᱠᱟᱱᱟ ᱟᱨ ᱮᱨ ᱟᱯᱷᱚᱨ ᱠᱚ ᱱᱟᱦᱟᱜ ᱜᱟ ᱪᱷᱤ ᱠᱚᱦᱚᱸ ᱠᱟᱹᱴᱤᱡ ᱜᱮᱭᱟ ᱚᱱᱟ ᱞᱟᱹᱜᱤᱫ ᱫᱚ ᱨᱚᱦᱚᱭ ᱠᱚᱦᱚᱸ ᱟᱹᱣᱨᱤᱭᱟᱞᱮᱭᱟ ᱟᱨ ᱟᱯᱮ ᱫᱚ
ᱟᱪᱪᱷᱟ ᱟᱞᱮ ᱦᱚᱸ ᱱᱤᱝᱠᱟᱹ ᱫᱟᱜ ᱢᱟ ᱫᱟᱜ ᱵᱟᱲᱟᱭᱮᱫ ᱜᱮᱭᱟᱭ ᱢᱮᱱᱠᱷᱟᱱ ᱱᱚᱝᱠᱟ ᱛᱚᱞᱟ ᱠᱚ ᱥᱮ ᱪᱟᱨᱟ ᱠᱚᱫᱚ ᱚᱱᱠᱟ ᱟᱹᱰᱤ ᱦᱟᱨᱟᱜᱼᱟ ᱛᱚ ᱱᱚᱝᱠᱟ ᱠᱷᱮᱛ ᱠᱩᱭ ᱥᱤ ᱠᱟᱜ, ᱡᱷᱩᱲ ᱠᱚ ᱢᱟᱜ ᱵᱟᱲᱟ ᱠᱟᱜ ᱱᱮᱜ-ᱮ ᱱᱤᱭᱟᱹ ᱠᱚᱜᱮ ᱠᱟᱹᱢᱤ ᱪᱟᱞᱟᱜ ᱠᱟᱱᱟ ᱱᱤᱛᱚᱜ ᱫᱚ
ᱦᱳᱭ ᱜᱚᱴᱟ ᱫᱤᱥᱚᱢ ᱜᱮ ᱚᱱᱠᱟᱭᱮᱫ ᱠᱟᱱᱟ ᱪᱚ ᱪᱮᱫ ᱪᱚ ᱱᱚᱜᱼᱚᱭ ᱱᱤᱛ ᱫᱚ ᱮᱱᱛᱮᱜ ᱟᱹᱰᱤ ᱜᱟᱱ ᱵᱚᱱ ᱨᱚᱦᱚᱭᱮᱫ ᱠᱟᱱ ᱛᱟᱦᱮᱱᱟ ᱵᱟᱨᱟᱵᱟᱹᱨᱤ ᱠᱚᱛᱮ ᱵᱚᱱ ᱨᱚᱦᱚᱭᱮᱫ ᱠᱟᱱ ᱛᱟᱦᱮᱱᱟ
ᱟᱨ ᱱᱤᱭᱟᱹ ᱵᱚᱪᱷᱚᱨ ᱫᱚ ᱱᱚᱜ-ᱚᱚᱭ ᱱᱤᱛ ᱦᱟᱹᱵᱤᱡ ᱮᱛᱚᱦᱚᱵ ᱜᱮ ᱟᱣᱨᱤ ᱦᱩᱭᱩᱜ ᱛᱟᱵᱚᱱᱟ ᱦᱳᱭ ᱥᱮ
ᱦᱮᱸ ᱦᱮᱸ ᱦᱮᱸ ᱟᱨ ᱱᱤᱛᱚᱜ ᱜᱮ ᱱᱚᱝᱠᱟᱭ ᱫᱟᱜᱟ ᱯᱚᱨᱮ ᱫᱚ ᱮᱝᱠᱷᱟᱱ ᱡᱚᱠᱷᱚᱱ ᱤᱱᱠᱟᱹ ᱛᱚᱞᱟ ᱠᱚ ᱦᱟᱨᱟᱜᱼᱟ ᱥᱮ ᱩᱱᱫᱚᱨᱚᱦᱚᱭ ᱴᱟᱭᱤᱢ ᱠᱷᱚᱱᱚᱡ ᱩᱱ ᱫᱚ ᱧᱮᱞ ᱢᱮ ᱫᱟᱜ ᱜᱮ ᱵᱟᱭ ᱫᱟᱜ ᱮᱫᱟ ᱦᱳᱭᱛᱚ
ᱦᱳᱭ ᱚᱱᱟ ᱜᱮᱥᱮ ᱞᱤᱧ ᱞᱟᱹᱭᱮᱫᱼᱟ ᱡᱚᱠᱷᱚᱱ ᱦᱟᱸᱜ ᱠᱟᱹᱢᱤ ᱫᱤᱱ ᱛᱤᱭᱳᱟᱹᱜᱚᱜ ᱛᱟᱵᱚᱱᱟ ᱮᱱᱠᱷᱟᱱ ᱫᱟᱜ ᱟ ᱵᱚᱱᱟᱭ ᱥᱮ ᱵᱟᱝᱟ ᱢᱩᱥᱠᱤᱞ ᱜᱮ ᱵᱩᱡᱷᱟᱹᱜ ᱠᱟᱱᱟ ᱟᱨ ᱱᱤᱛᱚᱜ ᱢᱟ ᱮᱛᱚᱦᱚᱵ ᱜᱮ ᱟᱹᱣᱨᱤ ᱦᱩᱭᱩᱜᱼᱟ ᱠᱟᱨᱚᱱ ᱟᱭᱢᱟ ᱢᱟᱲᱟᱝ ᱠᱷᱚᱡ ᱵᱟᱝᱥᱮᱭ ᱫᱟᱜ ᱟᱠᱟᱫᱟ ᱚᱱᱟ ᱫᱚ ᱞᱟᱦᱟ ᱠᱷᱚᱱᱚᱡ ᱮ ᱫᱟᱜ ᱵᱚᱱ ᱢᱮᱛᱟᱭ, ᱛᱚ ᱱᱤᱛᱛᱮ ᱛᱚᱞᱟ ᱠᱚ ᱜᱤᱰᱤ ᱦᱩᱭ ᱠᱟᱛᱮ ᱦᱟᱨᱟ ᱠᱚᱜ ᱛᱟᱵᱚᱱᱟ ᱟᱨ ᱠᱷᱮᱛ ᱠᱚᱦᱚᱸ ᱞᱚᱦᱚᱫ ᱠᱚᱜᱼᱟ ᱚᱛ ᱦᱟᱥᱟ ᱠᱚ ᱵᱷᱤᱡᱟᱹᱣ ᱧᱚᱜ ᱠᱚᱜᱼᱟ ᱟᱨ ᱡᱟᱣ ᱩᱰᱤᱡ ᱵᱚᱱ ᱥᱤ ᱵᱟᱲᱟ ᱠᱮ ᱠᱮᱭᱟ ᱦᱳᱭ ᱥᱮ
ᱦᱮᱸ ᱦᱮᱸ ᱦᱮᱸ ᱛᱚ ᱟᱯᱮ ᱫᱚ ᱪᱮᱫ ᱞᱮᱠᱟ ᱱᱚᱝᱠᱟ ᱪᱟᱥ-ᱵᱟᱥ ᱫᱚ ᱱᱚᱝᱠᱟ ᱥᱮᱨᱢᱟ ᱡᱟᱹᱲᱤ ᱫᱟᱜ ᱜᱮ ᱥᱮ ᱱᱚᱝᱠᱟ ᱠᱮᱱᱮᱞ ᱠᱚ ᱥᱮᱞᱚ ᱠᱚ ᱠᱤᱢᱵᱟ ᱡᱟᱦᱱᱟᱜ ᱰᱮᱢ ᱠᱚ ᱚᱱᱠᱟ ᱥᱩᱨ ᱥᱩᱯᱩ ᱯᱩᱨ ᱨᱮ ᱚᱱᱠᱟ ᱠᱷᱮᱛ ᱠᱚ ᱢᱮᱱᱟᱜ ᱟᱠᱟᱫ ᱛᱟᱯᱮᱭᱟ ᱥᱮ ᱚᱠᱟᱞᱮᱠᱟ ᱠᱟᱱ ᱛᱟᱯᱮᱭᱟ ᱟᱯᱮ ᱫᱚ
ᱵᱟᱝᱜᱮ ᱡᱟᱦᱟᱱᱟᱜ ᱥᱮᱞᱚ ᱦᱚᱸ ᱵᱟᱹᱱᱩᱜᱼᱟ ᱟᱨ ᱡᱟᱦᱟᱱᱟᱜ ᱰᱮᱢ ᱠᱚᱦᱚᱸ ᱵᱟᱹᱱᱩᱜᱼᱟ ᱟᱞᱮ ᱫᱚ ᱱᱚᱛᱮ ᱪᱟᱥᱵᱟᱥ ᱫᱚ ᱡᱮᱢᱚᱱ ᱵᱚᱱ ᱞᱟᱹᱭ ᱦᱚᱪᱚ ᱠᱮᱭᱟ ᱥᱮᱨᱢᱟ ᱡᱟᱹᱲᱤ ᱵᱚᱨᱥᱟ ᱜᱮ ᱟᱨ ᱱᱟᱦᱟᱜ ᱚᱱᱠᱟ ᱫᱚ ᱪᱟᱥ ᱞᱟᱹᱜᱤᱫ ᱫᱚ ᱥᱮᱞᱚ ᱠᱚ ᱮᱢᱟᱱ ᱛᱮᱭᱟᱜ ᱠᱚᱫᱚ ᱵᱟᱹᱱᱩᱜ ᱛᱟᱞᱮᱭᱟ ᱡᱟᱦᱟᱱᱟᱜ ᱚᱱᱠᱟ ᱫᱚ
ᱟᱪᱪᱷᱟ, ᱟᱞᱮ ᱦᱚᱸ ᱱᱚᱝᱠᱟ ᱟᱞᱮ ᱫᱚ ᱵᱤᱨ ᱫᱤᱥᱚᱢ ᱦᱚᱲ ᱠᱟᱱᱟᱞᱮ ᱛᱚ ᱱᱚᱝᱠᱟ ᱰᱮᱢ ᱥᱮ ᱠᱮᱱᱮᱞ ᱠᱚ ᱱᱚᱝᱠᱟ ᱠᱚᱫᱚ ᱪᱮᱫ ᱦᱚᱸ ᱵᱟᱹᱱᱩᱜ ᱟᱠᱟᱫᱟ
ᱦᱳᱭ ᱛᱚ ᱟᱯᱮᱫᱚ ᱵᱚᱪᱷᱚᱨ ᱨᱮ ᱢᱤᱫ ᱫᱚᱢ ᱜᱮᱯᱮ ᱪᱟᱥᱚᱜᱼᱟ ᱥᱮ ᱱᱤᱨᱚᱱ ᱪᱟᱥ ᱱᱚᱱᱮ ᱠᱚ ᱢᱮᱱᱟ ᱵᱟᱨ ᱫᱚᱢ ᱯᱮ ᱪᱟᱥᱟ
ᱦᱮᱸ ᱟᱫᱚ ᱱᱚᱝᱠᱟ ᱟᱞᱮᱥᱮᱫ ᱡᱟᱦᱟᱸ ᱤᱱᱠᱟᱹ ᱪᱷᱳᱴᱳ ᱠᱷᱟᱴᱳ ᱩᱸᱻ ᱜᱟᱰᱟ ᱢᱮᱱᱟᱜ ᱟᱠᱟᱫᱟ ᱛᱚ ᱚᱱᱟ ᱟᱥᱮ ᱯᱟᱥᱮ ᱨᱮᱱ ᱡᱟᱦᱟᱸᱭ ᱮᱸ ᱠᱷᱮᱛ ᱠᱚ ᱢᱮᱱᱟᱜ ᱟᱠᱟᱫ ᱛᱟᱠᱚᱣᱟ ᱥᱮ ᱡᱟᱦᱟᱸᱭ ᱵᱟᱸᱫ ᱞᱟᱛᱟᱨ ᱦᱚᱲ ᱠᱟᱱᱟ ᱠᱚ ᱩᱸᱻ ᱩᱱᱠᱩ ᱫᱚ ᱱᱚᱝᱠᱟ ᱡᱟᱦᱟᱸ ᱫᱷᱚᱨᱚᱱ ᱦᱩᱲᱩ ᱵᱚᱱ ᱢᱮ ᱢᱮᱱᱟ ᱱᱤᱝᱠᱟ ᱦᱚᱸᱠᱚ ᱪᱟᱥ ᱜᱮᱭᱟ ᱟᱨ ᱢᱟᱱᱮ ᱩᱱᱠᱩ ᱫᱚ ᱟᱹᱰᱤ ᱠᱷᱩᱵ ᱠᱚᱢ ᱜᱮᱠᱚ ᱧᱮᱞᱚᱜᱼᱟ
ᱦᱳᱭ ᱦᱳᱭ ᱟᱞᱮ ᱫᱚ ᱱᱚᱛᱮ ᱫᱚ ᱮᱱᱛᱮᱫ ᱡᱮᱢᱚᱱ ᱵᱟᱹᱫᱽ ᱠᱚ ᱢᱮᱱᱟᱜᱼᱟ ᱟᱨ ᱵᱟᱹᱫᱽ ᱠᱚ ᱵᱟᱝ ᱦᱩᱭ ᱞᱮᱱ ᱠᱷᱟᱡ ᱛᱚ, ᱵᱟᱹᱭᱦᱟᱹᱲ ᱪᱮᱠᱟ ᱵᱚᱱ ᱪᱟᱥᱟ ᱟᱨ ᱡᱮᱢᱚᱱ ᱞᱤᱧ ᱞᱟᱹᱭᱟ ᱠᱤ ᱚᱱᱠᱟ ᱡᱚᱨᱠᱟᱨ ᱞᱮᱠᱟ ᱜᱤ ᱠᱷᱮᱛ ᱵᱟᱹᱱᱩᱜ ᱛᱟᱠᱚᱣᱟ ᱡᱮ ᱠᱤ ᱵᱚᱞᱮ ᱛᱷᱚᱲᱟ ᱜᱟᱱ ᱫᱟᱜ ᱛᱮ ᱪᱟᱥ ᱦᱳᱭᱳᱼᱟ, ᱚᱱᱠᱟ ᱫᱚ ᱵᱟᱝ ᱢᱮᱱᱟᱜᱼᱟ᱾ ᱵᱚᱞᱮ ᱫᱟᱜ ᱫᱚ ᱵᱚᱞᱮ ᱯᱩᱨᱟᱹ ᱜᱮ ᱡᱟᱹᱨᱩᱲ ᱠᱟᱱᱟ ᱟᱨ ᱠᱷᱩᱵ ᱩᱰᱤᱡ ᱡᱩᱫᱤ ᱵᱟᱭ ᱫᱟᱜᱟ ᱮᱱᱠᱷᱟᱱ ᱫᱚ ᱱᱟᱦᱟᱜ ᱪᱟᱥ ᱦᱚᱸ ᱢᱚᱸᱡᱽ ᱛᱮ ᱵᱟᱝ ᱦᱩᱭᱩᱜᱼᱟ, ᱪᱮᱫᱟᱜ ᱥᱮ ᱚᱱᱠᱟ ᱜᱮ ᱢᱤᱫ ᱵᱚᱪᱷᱚᱨ ᱟᱭᱢᱟ ᱫᱟᱜ ᱮ ᱠᱚᱥ ᱴᱚ ᱞᱮᱜᱭᱟ ᱛᱚ ᱵᱚᱞᱮ ᱟᱹᱰᱤᱜᱟᱱ ᱚᱱ ᱠᱟ ᱵᱟᱝ ᱟᱭᱢᱟ ᱦᱚᱲ ᱚᱱᱠᱟ ᱵᱟᱝᱠᱚ ᱪᱟᱥ ᱞᱮᱫᱟ, ᱥᱮᱞᱤᱝ ᱞᱮᱭᱟ ᱨᱚᱦᱚᱭ ᱠᱟᱛᱮᱜ ᱦᱚᱸ ᱜᱮᱞᱮ ᱵᱤᱞᱤᱜ ᱥᱚᱢᱚᱭ ᱡᱩᱫᱤ ᱥᱮᱨᱢᱟ ᱫᱟᱜ ᱵᱟᱭ ᱡᱟᱹᱲᱤᱭᱟ ᱮᱱᱠᱷᱟᱱ ᱫᱟᱜ ᱵᱟᱭ ᱡᱟᱹᱲᱤ ᱠᱷᱟᱱ ᱫᱚ ᱮᱱᱛᱮᱫ ᱪᱤᱠᱟᱛᱮ ᱢᱚᱸᱡᱽᱛᱮ ᱜᱮᱞᱮ ᱵᱤᱞᱤᱜᱼᱟ, ᱦᱳᱭ ᱥᱮ᱾ ᱟᱫᱚ ᱚᱱᱮ ᱚᱱᱠᱟ ᱞᱮᱠᱟᱛᱮ ᱟᱭᱢᱟ ᱦᱚᱲᱟᱜ ᱦᱩᱲᱩ ᱨᱮ ᱛᱤᱡᱩ ᱠᱚᱠᱚ ᱞᱟᱜᱟᱣ ᱮᱱᱟ ᱟᱨ ᱵᱮᱥ ᱴᱷᱤᱠ ᱛᱮ ᱦᱩᱲᱩ ᱠᱚᱦᱚᱸ ᱵᱟᱭ ᱦᱩᱭ ᱫᱟᱲᱮᱭᱟᱫᱟ᱾ ᱟᱯᱮ ᱥᱮᱱ ᱫᱚ ᱪᱮᱫ ᱪᱮᱫ ᱦᱩᱲᱩ ᱠᱚ ᱪᱟᱥ ᱛᱟᱦᱮᱱ ᱛᱮ?
ᱟᱞᱮ ᱥᱮᱫ ᱫᱚ ᱱᱚᱝᱠᱟ ᱩᱸ ᱧᱩᱛᱩᱢ ᱫᱟᱹᱧ ᱞᱟᱹᱭ ᱡᱚᱱ ᱵᱤᱵᱤ ᱮᱜᱟᱨᱚ, ᱛᱟᱯᱚᱨ ᱞᱚᱞᱟᱴ᱾ ᱛᱟᱯᱚᱨ ᱥᱚᱨᱱᱚ ᱮᱱᱮ ᱠᱚ ᱪᱟᱥ ᱜᱮᱭᱟ ᱟᱯᱮ ᱥᱮᱫ ᱫᱚ?
ᱦᱳᱭ ᱡᱮᱢᱚᱱ ᱵᱮᱱ ᱞᱟᱹᱭ ᱠᱮᱜᱼᱟ ᱞᱚᱞᱟᱴ ᱥᱚᱨᱱᱚ ᱚᱱᱟ ᱫᱚ ᱦᱟᱜ ᱟᱞᱮ ᱥᱮᱱ ᱜᱮ ᱢᱮᱱᱟᱜ ᱜᱮᱭᱟ᱾ ᱟᱨ ᱡᱮᱢᱚᱱ ᱟᱨ ᱢᱤᱫᱴᱮᱱ ᱵᱮᱱ ᱞᱟᱹᱭ ᱠᱮᱜᱼᱟ, ᱚᱱᱟ ᱦᱩᱲᱩ ᱠᱚᱫᱚ ᱦᱟᱸᱜ ᱟᱞᱮ ᱥᱮᱱ ᱫᱚ ᱵᱟᱹᱱᱩᱜᱼᱟ᱾ ᱟᱨ ᱞᱤᱧ ᱞᱟᱹᱭᱟ ᱚᱱᱟ ᱪᱷᱟᱰᱟ ᱠᱟᱛᱮᱫ ᱟᱨ ᱢᱤᱫᱴᱮᱱ ᱦᱩᱲᱩ ᱢᱮᱱᱟᱜᱼᱟ ᱡᱟᱦᱟᱸ ᱫᱚᱠᱚ ᱢᱮᱛᱟᱜ ᱠᱟᱱᱟ ᱜᱚᱵᱤᱱᱫᱚ ᱵᱷᱳᱜ ᱡᱟᱦᱟᱸ ᱠᱷᱤᱨ ᱫᱟᱠᱟ ᱠᱚᱵᱚᱱ ᱵᱮᱱᱟᱣ ᱛᱟᱦᱮᱱᱟ, ᱟ ᱠᱟᱹᱴᱤᱜ ᱠᱟᱹᱴᱤᱜ ᱫᱟᱱᱟ ᱛᱟᱦᱮᱱᱟ ᱚᱱᱟ ᱫᱚ ᱟᱹᱰᱤ ᱢᱚᱸᱡᱽ ᱥᱚᱸ ᱛᱟᱦᱮᱱᱟ ᱢᱟᱱᱮ ᱚᱱᱟ ᱫᱚ ᱵᱷᱳᱜ ᱞᱟᱹᱜᱤᱫ ᱠᱚ ᱵᱮᱱᱟᱣ ᱛᱟᱦᱮᱱᱟ᱾
ᱦᱮ
ᱟᱨ ᱫᱟᱠᱟ ᱠᱚᱫᱚ ᱚᱱᱠᱟ ᱫᱚ ᱚᱱᱟ ᱛᱮᱫᱚ ᱵᱟᱝ ᱦᱳᱭᱳᱜᱼᱟ ᱚᱱᱟ ᱫᱚ ᱫᱟᱠᱟ ᱫᱚ ᱵᱟᱭ ᱡᱚᱢᱚᱜᱚᱜᱼᱟ ᱱᱤᱛᱚᱜ ᱢᱟᱵᱚᱱ ᱧᱮᱞᱮᱜ ᱠᱟᱱ ᱜᱮᱭᱟ, ᱜᱚᱴᱟ ᱫᱤᱥᱚᱢ ᱜᱮ ᱞᱚᱞᱟᱴ ᱥᱚᱨᱱᱟ᱾ ᱵᱟᱹᱭᱦᱟᱹᱲ, ᱚᱱᱟ ᱠᱚᱜᱮ ᱡᱟᱹᱥᱛᱤ ᱢᱟᱠᱚ ᱪᱟᱥᱮᱫ ᱠᱟᱱᱟ ᱦᱳᱭ ᱥᱮ᱾
ᱦᱮᱸ ᱦᱮᱸ ᱦᱟ ᱛᱚ ᱱᱚᱝᱠᱟ ᱟᱯᱮ ᱥᱮᱫ ᱫᱚ ᱪᱮᱫ ᱞᱮᱠᱟ ᱱᱚᱝ ᱦᱮᱞᱳ
ᱦᱳᱭ ᱞᱟᱹᱭ ᱵᱤᱱ᱾
ᱦᱮᱸ ᱞᱟᱹᱭ ᱫᱟᱞᱤᱧ ᱱᱚᱝᱠᱟ ᱦᱳᱲᱳ ᱯᱟᱥᱟ-ᱯᱟᱥᱤ ᱟᱨ ᱪᱮᱫ ᱠᱚ ᱱᱚᱝᱠᱟ ᱥᱚᱵᱽᱡᱤ ᱠᱚ ᱥᱮ ᱟᱱᱟᱡᱽ ᱯᱟᱹᱛᱤ ᱠᱚ ᱪᱮ ᱪᱮᱫ ᱠᱚᱯᱮ, ᱪᱟᱥ ᱜᱮᱭᱟ ᱛᱟᱦᱚᱞᱮ?
ᱦᱳᱭ ᱟᱞᱮ ᱥᱮᱱ ᱫᱚ ᱥᱚᱵᱽᱡᱤ ᱠᱚᱦᱚᱸ ᱞᱮ ᱪᱟᱥ ᱜᱮᱭᱟ ᱡᱚᱢ ᱥᱩᱢᱩᱝ ᱫᱚ ᱟᱨ ᱡᱟᱦᱟᱸ ᱵᱮᱱ ᱞᱟᱹᱭ ᱠᱮᱜᱼᱟ, ᱮᱴᱟᱜᱟᱜ ᱫᱚ ᱡᱟᱦᱟᱸ ᱥᱤᱡᱮᱱ ᱨᱮ ᱦᱤᱡᱩᱜ ᱠᱟᱱᱟ, ᱡᱮᱢᱚᱱ ᱞᱤᱝ ᱞᱟᱹᱭᱟ ᱜᱩᱦᱩᱢ ᱦᱩᱭᱱᱟ ᱛᱩᱲᱤ ᱦᱩᱭᱮᱱᱟ ᱟᱨ ᱡᱚᱸᱰᱨᱟ ᱦᱳᱭᱮᱱᱟ, ᱡᱚᱸᱰᱨᱟ ᱢᱟ ᱮᱱᱛᱮᱜ ᱱᱮᱛᱟᱨ ᱜᱮ ᱪᱟᱥᱚᱜᱚᱜᱼᱟ᱾ ᱟᱨ ᱥᱚᱵᱽᱡᱤ ᱠᱚᱨᱮ ᱫᱚᱞᱤᱧ ᱞᱟᱹᱭ ᱠᱷᱟᱱ ᱫᱚ ᱱᱟᱦᱟᱜ ᱞᱟᱣ ᱠᱚ, ᱠᱚᱦᱰᱟ ᱠᱚ, ᱟᱨ ᱠᱟᱨᱮᱞᱟ ᱠᱚ᱾
ᱻ
ᱟᱨ ᱠᱩᱫᱽᱨᱤ ᱠᱚᱢᱟ ᱚᱱᱟ ᱠᱚᱢᱟ ᱮᱱᱛᱮᱫ ᱠᱷᱟᱹᱞᱤ ᱡᱷᱟᱴᱟ ᱮᱢᱟᱣᱟᱜ ᱠᱷᱟᱱ ᱜᱮ ᱚᱱᱟ ᱢᱟ ᱱᱟᱦᱟᱜ ᱩᱱᱟᱹᱜ ᱢᱟ ᱧᱮ-ᱧᱮᱞ ᱢᱟ ᱵᱟᱝ ᱦᱩᱭᱩᱜᱼᱟ᱾ ᱟᱨ ᱤᱱᱟᱹ ᱠᱷᱚᱡ ᱵᱟᱫ ᱠᱟᱛᱮ ᱫᱚ ᱡᱮᱢᱚᱱ ᱞᱤᱧ ᱞᱟᱹᱭᱟ ᱨᱟᱢ ᱡᱷᱤᱸᱜᱟᱹ ᱦᱩᱭᱱᱟ ᱥᱮ ᱵᱟ ᱯᱮ ᱵᱷᱤᱞᱤ ᱜᱟᱱ ᱟᱹᱞᱩ ᱦᱩᱭᱱᱟ ᱟᱨ ᱟ ᱵᱮᱸᱜᱟᱲ ᱠᱚ ᱟᱨ ᱵᱟᱨᱭᱟ ᱯᱮᱭᱟ ᱵᱤᱞᱟᱹᱛᱤ ᱫᱟᱨᱮ ᱛᱮᱱᱟᱜ ᱟᱨ ᱢᱟᱹᱨᱤᱪ ᱠᱚ ᱨᱚᱦᱚᱭ ᱠᱟᱜᱼᱟ ᱵᱚᱱ ᱡᱮᱢᱚᱱ ᱮᱱᱛᱮᱜ ᱥᱟᱱᱟᱢᱟᱜ ᱡᱚᱫᱤᱢ ᱠᱤᱨᱤᱧᱟ ᱮᱱᱠᱷᱟᱱ ᱟᱭᱢᱟ ᱩᱰᱤᱜ ᱜᱟᱱ ᱜᱮ ᱠᱟᱹᱣᱰᱤ ᱠᱷᱚᱨᱪᱟᱜ ᱛᱟᱵᱚᱱᱟ ᱦᱳᱭ ᱥᱮ᱾ ᱟᱨ ᱵᱟᱨᱭᱟ, ᱯᱮᱭᱟ ᱡᱟᱦᱟᱱᱟᱜ ᱮᱢ ᱨᱚᱦᱚᱭ ᱠᱟᱜ ᱠᱷᱟᱱ ᱫᱚ ᱯᱚᱭᱥᱟ ᱠᱚᱦᱚᱸ ᱵᱟᱧᱪᱟᱜᱼᱟ ᱟᱨ ᱵᱚᱱ ᱞᱟᱹᱭᱟ ᱠᱤ ᱡᱚᱢ ᱧᱩ ᱨᱮᱦᱚᱸ ᱥᱩᱵᱤᱫᱟ ᱧᱚᱜ ᱵᱩᱡᱷᱟᱹᱜᱼᱟ᱾
ᱻ
ᱟᱨ ᱠᱤᱨᱤᱧ ᱠᱟᱛᱮᱜ ᱫᱚ ᱛᱤᱱᱟᱹᱜ ᱮᱢ ᱡᱚᱢ ᱫᱟᱲᱮᱭᱟᱜᱼᱟ ᱥ
ᱦᱩᱸ ᱦᱩᱸ ᱦᱩᱸ ᱟᱞᱮ ᱟᱞᱮ ᱟᱞᱮ ᱦᱚᱸ ᱱᱚᱝᱠᱟ ᱜᱮ ᱱᱚᱝᱠᱟ ᱫᱚ ᱦᱩᱸ ᱪᱟᱥ ᱫᱚᱞᱮ ᱪᱟᱥ ᱜᱮᱭᱟ ᱱᱚᱣᱟ ᱡᱮᱢᱚᱱ ᱦᱩ ᱠᱚᱸᱰᱷᱟᱦᱟ ᱠᱚ ᱛᱟᱨᱯᱚᱨ ᱵᱮᱸᱜᱟᱲ ᱠᱚ, ᱵᱤᱞᱟᱹᱛᱤ ᱠᱚ, ᱱᱚᱝᱠᱟ ᱜᱮᱞᱮ ᱪᱟᱥ ᱜᱮᱭᱟ, ᱟᱨ ᱡᱮᱱ ᱠᱟ ᱡᱮ ᱪᱟᱥ ᱠᱟᱛᱮᱜ ᱩᱸ ᱵᱮᱯᱟᱨ ᱵᱟᱹᱱᱤᱡᱽ ᱞᱟᱹᱜᱤᱫ ᱜᱮ ᱯᱟᱹᱭᱠᱟᱹᱨ ᱴᱷᱮᱱ ᱞᱮ ᱟᱹᱠᱷᱨᱤᱧᱟ᱾ ᱥᱮ ᱦᱟᱴᱨᱮ ᱱᱚᱝᱠᱟ ᱫᱚ ᱵᱟᱝ ᱡᱮ ᱚᱱᱠᱟ ᱚᱲᱟᱜ ᱨᱮ ᱴᱩᱠ ᱴᱟᱠ ᱱᱤᱝᱠᱟᱹ ᱡᱚᱢ ᱵᱟᱲᱟ ᱞᱟᱹᱜᱤᱫ᱾ ᱞᱮ ᱪᱟᱥ ᱜᱮᱭᱟ ᱛᱚ ᱟᱞᱮ ᱫᱚ ᱱᱚᱝᱠᱟ ᱠᱮᱱᱮᱞ ᱫᱟᱜ ᱥᱮ ᱤᱭᱟᱹ ᱠᱚᱦᱚᱸ ᱵᱟᱞᱮ ᱧᱟᱢ ᱜᱮᱭᱟ ᱥᱮ,
ᱦᱳᱭ ᱦᱳᱭ, ᱟᱫᱚ ᱛᱚᱵᱮ ᱡᱟᱦᱟᱸ ᱠᱚ ᱞᱟᱹᱭᱟ ᱤᱭᱟᱹ ᱦᱟᱴ ᱠᱚ ᱤᱫᱤ ᱞᱟᱹᱜᱤᱫ ᱥᱮ ᱟᱹᱠᱷᱨᱤᱧ ᱠᱚ ᱞᱟᱹᱜᱤᱫ ᱚᱱᱟ ᱠᱚ ᱞᱟᱹᱜᱤᱫ ᱢᱟ ᱮᱱᱛᱮ ᱟᱵᱚ ᱦᱚᱲᱢᱟ ᱡᱟᱹᱥᱛᱤ ᱛᱮ ᱵᱟᱝᱵᱚᱱ ᱪᱟᱥᱟ᱾ ᱢᱮᱱᱠᱷᱟᱱ ᱟᱹᱞᱤᱧ ᱞᱤᱧ ᱞᱟᱹᱭᱟ ᱠᱤ ᱡᱟᱦᱟᱸᱭᱟᱜ ᱫᱟᱜ ᱠᱩ ᱢᱮᱱᱟᱜ-ᱟ ᱟᱨ ᱠᱷᱮᱛ ᱦᱟᱥᱟ ᱠᱚ ᱢᱮᱱᱟᱜ ᱛᱟᱵᱚᱱᱟ ᱵᱟᱲᱜᱮ ᱠᱚ, ᱩᱱᱠᱩ ᱛᱚ ᱱᱤᱦᱟᱹᱛᱤ ᱪᱟᱥ ᱞᱟᱹᱠᱛᱤ ᱠᱟᱱᱟ ᱪᱮᱫᱟᱜ ᱥᱮ? ᱟᱵᱩ ᱫᱚ ᱡᱮᱢᱚᱱ ᱞᱤᱧ ᱞᱟᱹᱭᱟ᱾ ᱥᱟᱱᱟᱢᱟᱜ ᱜᱮᱵᱚᱱ ᱠᱟᱹᱢᱤ ᱫᱟᱲᱮᱜ-ᱟ, ᱵᱟᱥ ᱞᱚᱞᱚ ᱥᱤᱛ ᱛᱩᱝ ᱤᱱᱟᱹᱜ ᱫᱩᱠ ᱦᱟᱨᱠᱮᱛ ᱥᱟᱥᱮᱛ ᱠᱟᱛᱮᱜ ᱵᱚᱱ, ᱵᱚᱪᱷᱚᱨ ᱨᱮᱵᱚᱱ ᱪᱟᱥᱚᱜ ᱠᱟᱱᱟ, ᱡᱟᱦᱟᱸᱭ ᱫᱚ ᱵᱟᱨᱯᱮ ᱫᱚᱢ ᱦᱚᱸᱠᱚ ᱪᱟᱥᱚᱜ ᱠᱟᱱᱟ᱾ ᱟᱨ ᱜᱟᱹᱭ ᱰᱟᱝᱨᱤ ᱠᱚᱦᱚᱸ ᱢᱮᱱᱟᱜ ᱠᱚ ᱛᱟᱵᱚᱱ ᱜᱮᱭᱟ ᱥᱤᱭᱳᱜ ᱠᱚ ᱞᱟᱹᱜᱤᱫ ᱦᱳᱭ ᱥᱮ᱾ ᱟᱫᱚ ᱚᱱᱮ ᱚᱱᱠᱟ ᱞᱮᱠᱟᱛᱮ ᱡᱩᱫᱤ ᱫᱤ ᱡᱟᱣ ᱩᱰᱤᱡ ᱵᱚᱱ ᱪᱟᱥᱟ ᱮᱱᱠᱷᱟᱱ ᱦᱟᱴ ᱠᱚᱵᱚᱱ ᱤᱫᱤ ᱞᱮᱠᱷᱟᱡ ᱡᱟᱣ ᱩᱰᱤᱡ ᱜᱮ ᱠᱟᱹᱣᱰᱤ ᱦᱩᱭᱩᱜ ᱛᱟᱵᱚᱱᱟ᱾ ᱟᱨ ᱮᱴᱟᱜ ᱡᱟᱹᱛ ᱢᱟ ᱩᱱᱠᱩ ᱨᱮᱱ ᱢᱟ ᱚᱱᱠᱟ ᱰᱟᱝᱨᱤ ᱠᱚᱦᱚᱸ ᱠᱟᱰᱟ ᱠᱚᱦᱚᱸ ᱵᱟᱝ ᱠᱚ ᱛᱟᱦᱮᱱᱟ ᱟᱨ ᱚᱱᱠᱟ ᱠᱟᱹᱢᱤ ᱦᱚᱸ ᱵᱟᱝᱠᱚ ᱫᱟᱲᱮᱜ-ᱟ ᱮᱱᱛᱮ ᱨᱮᱦᱚᱸ ᱩᱱᱠᱩ ᱠᱚ ᱪᱟᱥ ᱥᱟ᱾ ᱢᱟᱱᱮ ᱞᱤᱧ ᱞᱟᱹᱭ ᱠᱷᱟᱡ ᱫᱚ ᱢᱤᱫ ᱦᱤᱥᱟᱹᱵ ᱛᱮ ᱵᱚᱞᱮ ᱟᱵᱚ ᱫᱚ ᱱᱟᱦᱟ ᱵᱤᱡᱽᱱᱮᱥ ᱠᱚᱫᱚ ᱩᱱᱟᱹᱜ ᱵᱟᱝᱵᱚᱱ ᱜᱚᱨᱚᱡᱟᱜᱼᱟ᱾ ᱟᱨ ᱪᱷᱟᱹᱛᱤᱠ ᱡᱟᱹᱛ ᱫᱚ ᱢᱮᱱᱟᱜ ᱚᱣᱟᱜ ᱩᱱᱠᱩ ᱫᱚ ᱟᱹᱰᱤ ᱟᱸᱴ ᱠᱚ ᱠᱩᱨᱩᱢᱩᱴᱩᱭ ᱛᱮᱦᱮᱱᱟ ᱵᱤᱡᱽᱱᱤᱥ ᱠᱚ ᱞᱟᱹᱜᱤᱫ᱾ ᱥᱮ ᱠᱟᱹᱣᱰᱤ ᱟᱨᱡᱟᱣ ᱞᱟᱹᱜᱤᱫ᱾ ᱥᱮᱨᱤᱧ ᱞᱟᱹᱭᱟ ᱵᱚᱞᱮ ᱡᱟᱦᱟᱱᱟᱜ ᱵᱟᱝ ᱡᱟᱦᱟᱱᱟᱜ ᱦᱮᱸ ᱵᱚᱞᱮ ᱰᱟᱦᱟᱨ ᱠᱩ ᱩᱰᱩᱠ ᱜᱮᱭᱟ ᱟᱨ ᱢᱟᱲᱟᱝ ᱥᱮᱱ ᱠᱚ ᱪᱟᱞᱟᱜ
ᱦᱮᱸ ᱦᱮᱸ ᱟᱨ ᱛᱟᱦᱚᱞᱮ ᱱᱚᱝᱠᱟᱯᱮ ᱟᱯᱮ ᱟᱯᱮ ᱫᱚ ᱱᱚᱝᱠᱟ ᱡᱮ ᱤᱭᱟᱹ ᱩᱸᱻ ᱟᱯᱮ ᱫᱚ ᱟᱯᱮ ᱥᱮᱫ ᱫᱚ ᱪᱮᱫ ᱞᱮᱠᱟᱱ ᱫᱤᱥᱚᱢ ᱛᱟᱦᱞᱮ ᱱᱚᱝᱠᱟ ᱩᱸᱻ ᱯᱩᱴᱠᱟᱹ ᱠᱚ ᱥᱮ ᱩᱫ ᱠᱚ ᱱᱚᱝᱠᱟᱯᱮ ᱧᱟᱢ ᱜᱮᱭᱟ ᱥᱮᱯᱮ ᱵᱟᱝ ᱛᱟᱞᱟᱜ-ᱟ ᱟᱯᱮ ᱫᱚ?
ᱚᱦᱳᱭ ᱟᱹᱰᱤ ᱵᱮᱥ ᱵᱮᱱ ᱞᱟᱹᱭ ᱠᱮᱜ-ᱟ, ᱱᱚᱣᱟ ᱡᱮᱵᱤᱱ ᱞᱟᱹᱭ ᱠᱮᱜ-ᱟ ᱯᱩᱴᱠᱟᱹ ᱠᱚ ᱱᱚᱣᱟ ᱠᱚᱫᱚ ᱱᱟᱦᱟᱜ ᱵᱤᱨ ᱫᱚ ᱟᱞᱮ ᱫᱚᱞᱮ ᱥᱟᱺᱜᱤᱧ ᱧᱚᱜᱚᱜ-ᱟ ᱵᱤᱨᱼᱼ ᱠᱩᱫᱚ ᱵᱟᱝ ᱥᱩᱨ ᱛᱟᱞᱮᱭᱟ᱾
ᱟ ᱟᱞᱮᱥᱮᱱ ᱫᱚ ᱱᱟᱦᱟᱜ ᱴᱟᱺᱰᱤ ᱢᱟᱪᱷᱟ ᱧᱚᱜ ᱜᱮᱭᱟ, ᱢᱮᱱᱠᱷᱟᱱ ᱦᱳᱭ ᱚᱱᱠᱟ ᱯᱮᱲᱟ ᱠᱚ ᱢᱮᱱᱟᱜ ᱠᱚ ᱜᱮᱭᱟ᱾ ᱦᱚᱲ ᱠᱚ ᱟᱫᱚ ᱚᱱᱟ ᱯᱮᱲᱟ ᱦᱚᱲ ᱠᱚ ᱴᱷᱮᱱ ᱠᱷᱚᱱ ᱜᱮ ᱦᱟᱸᱜ ᱯᱩᱴᱠᱟᱹ ᱠᱚᱫᱚᱞᱮ ᱡᱚᱢᱱᱩᱣᱟᱹᱧᱚᱜ-ᱟ᱾ ᱟᱨ ᱩᱫ ᱠᱚᱵᱮᱱ ᱞᱟᱹᱭᱮᱫ ᱠᱟᱱᱟ ᱠᱷᱟᱱ ᱫᱚ ᱩᱫ ᱢᱟ, ᱮᱱᱛᱮᱫ ᱵᱤᱨ ᱩᱫ ᱫᱚ ᱵᱟᱝᱞᱮ ᱧᱟᱢᱟ, ᱡᱟᱦᱟᱸ ᱟᱵᱚ ᱠᱷᱮᱛ ᱠᱚᱨᱮ ᱡᱟᱱᱟᱢᱚᱜ ᱛᱮ ᱮᱱᱟ ᱵᱟᱲᱜᱤ ᱠᱚᱨᱮ ᱡᱮᱢᱚᱱ ᱠᱩ ᱞᱟᱹᱭᱟ᱾ ᱚᱨᱛᱩᱫ ᱩᱫ, ᱵᱚᱛᱟᱢ ᱩᱫ ᱟᱨ ᱯᱤᱸᱰᱷᱟᱹ ᱠᱚᱨᱮ ᱡᱟᱦᱟᱸ ᱠᱚ ᱢᱮᱛᱟᱜ ᱠᱟᱱᱟ᱾ ᱢᱩᱪᱤ ᱪᱩᱨᱤ ᱩᱫ ᱮᱱᱮ ᱤᱱᱟᱹᱩᱵ ᱠᱚᱜᱮ ᱡᱚᱢᱚᱜᱚᱜ ᱠᱟᱱᱟ᱾ ᱟᱨ ᱚᱱᱮ ᱵᱩᱥᱩᱵ ᱠᱚᱨᱮ ᱵᱩᱥᱩᱵ ᱯᱞᱳᱹᱭ ᱠᱚᱨᱮ ᱡᱟᱱᱟᱢᱚᱜ ᱛᱟᱸᱦᱮᱱ ᱡᱟᱦᱟᱸ ᱠᱚ ᱢᱮᱛᱟᱜ ᱠᱟᱱᱟ ᱵᱩᱥᱩᱵ ᱩᱫ᱾
ᱟᱪᱷᱟ ᱟᱪᱷᱟ
ᱦᱳᱭ ᱤᱱᱟᱹ ᱠᱚᱜᱮ ᱟᱞᱮ ᱫᱚᱞᱮ ᱡᱚᱢ ᱱᱩᱣᱟᱹᱧᱚᱜ ᱛᱮᱦᱮᱱᱟ᱾
ᱟᱪᱪᱷᱟ ᱟᱪᱪᱷᱟ᱾ ᱟᱨ ᱛᱟᱦᱞᱮ ᱱᱚᱝᱠᱟ ᱦᱟᱴ ᱠᱚᱨᱮ ᱱᱚᱝᱠᱟ ᱩᱫ ᱠᱚ, ᱯᱩᱴᱠᱟᱹ ᱠᱚ, ᱡᱟᱦᱟᱸᱞᱮ ᱱᱚᱝᱠᱟ ᱠᱤᱨᱤᱧ ᱠᱟᱛᱮᱡ ᱫᱚ
ᱦᱟᱴ ᱨᱮ ᱩᱫ ᱠᱚ ᱯᱩᱴᱠᱟᱹ ᱠᱚᱫᱚ ᱟᱫᱚ ᱟᱹᱰᱤ ᱠᱚᱢ ᱠᱚ ᱧᱟᱢᱚᱜ ᱛᱮᱦᱮᱱᱟ, ᱠᱟᱨᱚᱱ ᱚᱱᱠᱟ ᱵᱚᱞᱮ ᱚᱱᱠᱟ ᱥᱤᱡᱚᱱ ᱨᱮᱜᱮ ᱠᱩ ᱟᱹᱜᱩ ᱠᱩ ᱛᱟᱦᱮᱱᱟ ᱥᱮ, ᱦᱟᱴ ᱠᱚᱨᱮ ᱦᱚᱸ ᱟᱨ ᱦᱟᱴ ᱠᱚᱨᱮ ᱢᱟ ᱟᱹᱰᱤ ᱜᱟᱱ ᱜᱮᱠᱚ ᱵᱟᱹᱲᱛᱤ ᱜᱮᱠᱚ ᱞᱟᱹᱭᱟ ᱠᱟᱹᱣᱰᱤ ᱠᱚ ᱚᱱᱟ ᱠᱷᱟᱹᱛᱤᱨ ᱛᱮ ᱱᱚᱜᱼᱚᱭ ᱦᱟᱸᱜ ᱩᱫ ᱠᱚ ᱦᱟᱸᱜ ᱠᱚ ᱟᱹᱜᱩᱭ ᱜᱮᱭᱟ ᱦᱟᱸᱜ ᱡᱟᱦᱟᱸ ᱞᱤᱧ ᱞᱟᱹᱭᱟ ᱪᱮᱫ ᱚᱨᱛᱩᱫ ᱳᱫ ᱠᱚᱦᱚᱸ ᱟᱹᱰᱤ ᱜᱟᱱ ᱠᱚ ᱟᱹᱜᱩᱭᱟ, ᱢᱮᱱᱠᱷᱟ ᱠᱷᱟᱱ ᱟᱹᱰᱤ ᱟᱭᱢᱟ ᱟᱭᱢᱟ ᱫᱚᱨ ᱠᱚ ᱞᱟᱹᱭ ᱛᱟᱦᱮᱱᱟ, ᱚᱱᱟᱛᱮ ᱠᱤᱨᱤᱧ ᱫᱟᱲᱮᱜ ᱦᱚᱲ ᱫᱚ ᱠᱤᱨᱤᱧ ᱠᱟᱛ ᱛᱮᱫ ᱵᱚᱱ ᱡᱚᱢ ᱛᱟᱦᱮᱱᱟ, ᱟᱨ ᱵᱟᱝ ᱠᱤᱨᱤᱧ ᱫᱟᱲᱮᱜ ᱦᱚᱲ ᱫᱚ ᱮᱱᱛᱮᱫ ᱵᱟᱝᱵᱚᱱ ᱡᱚᱢ ᱛᱟᱦᱮᱱᱟ᱾
ᱟᱨ ᱱᱚᱝᱠᱟᱱ ᱵᱟᱡᱟᱨ ᱠᱚᱨᱮᱱ ᱦᱚᱲ ᱠᱚᱫᱚ ᱚᱠᱟ ᱨᱮᱠᱚ ᱧᱟᱢᱟ, ᱩᱱᱠᱩ ᱫᱚ ᱦᱩᱸ ᱡᱟᱦᱟᱸ ᱞᱮᱠᱟ ᱜᱮ ᱠᱤᱨᱤᱧ ᱠᱟᱛᱮᱜ ᱡᱟ ᱛᱤᱱ ᱩᱰᱟᱹᱝ ᱜᱮ ᱡᱚᱢ ᱱᱟ. ᱭᱳᱜ ᱠᱚ ᱠᱤᱨᱤᱧ ᱠᱟᱛᱮᱜ ᱦᱮᱸᱥᱮ᱾
ᱦᱳᱭ ᱦᱳᱭ ᱟᱨ ᱟᱛᱳ ᱚᱲᱟᱜ ᱠᱚᱨᱮ ᱫᱚ ᱮᱱᱛᱮᱫ ᱚᱱᱟ ᱫᱚ ᱵᱤᱨ ᱨᱮᱱᱟᱜ ᱠᱟᱱᱟ ᱛᱚ ᱟᱛᱳ ᱚᱲᱟᱜ ᱠᱚᱨᱮ ᱫᱚ ᱚᱝ ᱠᱟ ᱵᱟᱝ ᱡᱟᱱᱟᱢᱚᱜᱼᱟ, ᱟᱨ ᱵᱤᱨ ᱠᱚᱨᱮ ᱫᱚ ᱟᱭᱢᱟ ᱞᱮᱠᱟᱱᱟᱜ ᱡᱟᱱᱟᱢᱚᱜᱼᱟ, ᱯᱩᱴᱠᱟᱹ ᱡᱟᱱᱟᱢᱚᱜᱼᱟ ᱥᱮ ᱩᱫ ᱦᱚᱸ ᱟᱭᱢᱟ ᱨᱚᱠ ᱠᱚᱢ ᱩᱫᱽ ᱡᱟᱱᱟᱢᱚᱜᱼᱟ ᱟᱨ ᱚᱱᱠᱟ ᱚᱠᱟᱨᱮᱢ ᱧᱟᱢᱟ᱾ ᱟᱛᱳ ᱚᱲᱟᱜ ᱨᱮᱫᱚ ᱚᱱᱠᱟ ᱧᱟᱢ ᱦᱚᱸ ᱵᱟᱝ ᱧᱟᱢᱚᱜᱼᱟ᱾ ᱡᱟ ᱩᱰᱤᱡ ᱡᱟᱱᱟᱢᱚᱜᱼᱟ ᱚᱱᱟ ᱦᱚᱸ ᱯᱩᱨᱟᱹ ᱟᱹᱛᱩ ᱨᱮᱱ ᱦᱚᱲ ᱡᱟᱦᱟᱸᱭ ᱠᱚ ᱧᱮᱞ ᱠᱟᱜ ᱠᱷᱟ ᱱᱟᱦᱟᱸᱜ
ᱚᱱᱟ ᱢᱟᱱᱮ ᱨᱮᱯᱮᱡ ᱥᱤᱥᱴᱮᱢ ᱞᱮᱠᱟ ᱦᱚᱳᱭᱛᱳ ᱡᱟᱦᱟᱸ ᱧᱮᱞ ᱠᱟ ᱩᱱᱤ ᱠᱷᱚᱱ ᱞᱟᱦᱟᱨᱮ ᱤᱧ ᱪᱟᱞᱟᱜ ᱞᱟᱜᱟᱣᱤᱧᱟ ᱵᱟᱠᱷᱟᱱᱤᱧ
ᱦᱳᱭ ᱦᱳᱭ ᱮᱲᱮᱜ ᱟᱭ ᱦᱳᱭ ᱚᱱᱮ ᱚᱱᱠᱟ ᱞᱮᱠᱟ᱾ ᱦᱟᱜ ᱩᱱᱤ ᱛᱮᱦᱤᱧ ᱧᱟᱢ ᱠᱮᱫᱟ ᱡᱟ ᱩᱰᱤᱡ ᱮ ᱧᱟᱢ ᱠᱮᱫᱟ ᱟᱨ ᱱᱟᱦᱟᱜ ᱜᱟᱯ ᱯᱟ ᱚᱸᱰᱮ ᱫᱚ ᱚᱠᱚᱭ ᱪᱚᱠᱚ ᱧᱮᱞ ᱠᱮᱫᱟ ᱯᱷᱤᱨ ᱜᱟᱯᱟ ᱫᱚ ᱚᱱᱠᱟ᱾ ᱟᱫᱚ ᱚᱱᱟ ᱡᱚᱢ ᱱᱟ. ᱢᱟ. ᱭ ᱞᱮᱠᱟ ᱡᱩᱫᱤ ᱢᱤᱫ ᱵᱟᱨ ᱫᱤᱱ ᱩᱛᱩ ᱧᱟᱢᱚᱜ ᱠᱷᱟᱡ ᱚᱱᱟ ᱫᱚ ᱴᱷᱤᱠ ᱜᱮ ᱟᱨ ᱵᱟᱝᱠᱷᱟᱱ ᱫᱚ ᱚᱱᱮ ᱠᱤᱨᱤᱧ ᱠᱟᱛ ᱛᱮᱫ ᱞᱤᱧ ᱞᱟᱹᱭ ᱠᱮᱫ ᱞᱮᱠᱟ᱾ ᱯᱚᱭᱥᱟ ᱴᱟᱠᱟ ᱛᱟᱦᱮᱱ ᱠᱷᱟ ᱫᱚ ᱦᱳᱭ ᱡᱟᱦᱟᱸᱭᱟᱜ ᱯᱩᱭᱥᱟ ᱴᱟᱠᱟ ᱩᱱᱤ ᱫᱚ᱾ ᱵᱷᱟᱜᱤ ᱵᱷᱟᱜᱤᱭᱟᱜᱼᱮ ᱠᱤᱨᱤᱧ ᱫᱟᱲᱮᱭᱟᱜᱼᱟ ᱢᱮᱱᱠᱷᱟᱱ, ᱦᱳᱭ ᱦᱳᱭ ᱦᱳᱭ ᱚᱱᱮ ᱚᱱᱠᱟ ᱞᱮᱠᱟᱜᱮ ᱟᱨ ᱵᱟᱡᱟᱨ ᱥᱚᱦᱚᱨ ᱨᱮᱛᱚ ᱟᱭᱢᱟ ᱞᱮᱠᱟᱱ ᱥᱟᱱᱟᱢᱟᱜ ᱡᱤᱱᱤᱥ ᱨᱮᱱᱟᱜ ᱫᱚᱨ ᱠᱚ ᱟᱭᱢᱟ ᱞᱮᱠᱟ ᱠᱚ ᱵᱟᱹᱲᱛᱤ ᱠᱮᱜᱼᱟ᱾ ᱥᱟᱱᱟᱢ ᱡᱤᱱᱤᱥ ᱨᱮᱱᱟᱜ ᱫᱚᱨ ᱜᱮᱠᱚ ᱵᱟᱹᱲᱛᱤ ᱠᱮᱜᱼᱟ᱾ ᱵᱟᱝ ᱠᱚᱢᱚᱜ ᱠᱟᱱᱟ᱾ ᱱᱤᱛᱚᱜ ᱡᱱᱟᱨᱮᱥᱚᱱ ᱨᱮᱫᱚ ᱟᱨᱜᱤ ᱵᱟᱹᱲᱛᱤ ᱛᱮ ᱪᱟᱞᱟᱜ-ᱟ ᱢᱮᱱ ᱠᱷᱟᱱ ᱠᱚᱢ ᱛᱮᱫᱚ ᱟᱹᱰᱤ ᱠᱚᱢ ᱧᱮᱞᱚᱜ ᱠᱟᱱᱟ᱾ ᱵᱟᱝ ᱠᱚᱢᱚᱜ ᱠᱟᱱᱟ ᱩᱛᱩ ᱡᱤᱱᱤᱥ ᱠᱚ ᱟᱨ ᱮᱢᱟᱱ ᱛᱮᱭᱟᱜ ᱠᱚ ᱡᱩᱛ ᱛᱩ ᱜᱮ ᱧᱮᱞᱚᱜᱚᱜ ᱠᱟᱱᱟ ᱵᱟᱡᱟᱨ ᱥᱚᱦᱚᱨ ᱨᱮᱫᱚ᱾ ᱟᱹᱰᱤ ᱜᱟᱱ ᱜᱮ ᱵᱟᱹᱲᱛᱤ ᱠᱚ ᱞᱟᱹᱭᱟ ᱟᱛᱳ ᱚᱲᱟᱜ ᱨᱮᱫᱚ ᱵᱟᱨ ᱯᱚᱭᱥᱟ ᱠᱚᱢ ᱛᱮᱦᱚᱢ ᱧᱟᱢᱟ ᱦᱳᱭ ᱢᱮᱱᱠᱷᱟᱱ ᱱᱚᱰᱮ ᱛᱚ ᱮᱠᱟᱞ ᱛᱮ ᱜᱤ ᱵᱟᱝ ᱠᱚ ᱠᱚᱢᱟ ᱡᱟᱦᱟ ᱛᱤᱱᱟᱹᱜ ᱠᱚ ᱞᱟᱹᱭᱟ ᱥᱮ ᱤᱱᱟᱹᱜ ᱜᱮᱠᱚ ᱥᱟᱵ ᱩᱨᱤᱡ ᱠᱟᱜᱼᱟ ᱵᱟᱝ ᱠᱚ ᱠᱚᱢ ᱞᱟᱹᱜᱤᱫᱚᱜᱼᱟ᱾
ᱩᱛᱩ ᱛᱮᱫᱚ ᱵᱟᱢ ᱚᱵᱷᱟᱵᱼᱟ ᱡᱟᱦᱟᱱᱟᱜ ᱵᱟᱝ ᱡᱟ ᱟᱲᱟᱜ ᱛᱤᱠᱤ ᱦᱚᱞᱳ ᱡᱟᱦᱟᱱᱟᱜ ᱵᱟᱝ ᱡᱟᱦᱟᱱᱟᱜ ᱮᱢ ᱧᱟᱢ ᱜᱮᱭᱟ᱾ ᱢᱮᱱᱠᱷᱟᱱ ᱵᱟᱡᱟᱨ ᱨᱮᱫᱚ ᱚᱱᱮ ᱡᱷᱛᱚ ᱠᱚ ᱜᱮ ᱠᱤᱨᱤᱧ ᱵᱷᱚᱨᱪᱟ᱾